ᱜᱮ ᱦᱮᱸ ᱱᱟᱯᱟᱭ ᱵᱟᱲᱟᱭ ᱟᱢᱜᱮ ᱪᱮᱫ ᱞᱮᱠᱟ
ᱟᱞᱤᱧ ᱤᱧᱦ ᱱᱟᱯᱟᱭ ᱵᱟᱲᱟᱟᱜ ᱜᱮ᱾
ᱟᱪᱪᱷᱟ
ᱛᱟᱦᱮ ᱫᱟᱜ ᱡᱟᱹᱯᱩᱫ ᱠᱚᱫᱚ ᱜᱚᱝᱠᱮ ᱯᱮᱥᱮᱱ ᱫᱚ ᱪᱮᱫ ᱞᱮᱠᱟ ᱦᱩᱭᱩᱜ?
ᱫᱟᱜ ᱡᱟᱹᱯᱩᱫ ᱢᱚᱴᱟᱢᱩᱴᱤ ᱫᱟᱜ ᱵᱟᱲᱟᱭᱮᱫ ᱜᱮᱭᱟᱭ ᱦᱮᱸᱥᱮ᱾ ᱱᱤᱛᱳᱜ ᱫᱚ ᱦᱟᱸᱜ ᱦᱳᱭ ᱦᱳᱭ ᱫᱟᱜ ᱜᱮᱭᱟᱭ ᱦᱩᱲᱩ ᱠᱚᱠᱚ ᱨᱚᱦᱚᱭ ᱵᱟᱲᱟᱭᱟᱫᱟ᱾
ᱦᱮᱸ ᱦᱮᱸ ᱦᱮᱸ ᱛᱟᱦᱚᱞᱮ ᱜᱚᱝᱠᱮ ᱪᱮᱫ ᱥᱟᱠᱟᱢ ᱱᱤᱭᱮ ᱞᱟᱝ ᱨᱚᱲᱯᱚᱲᱟ᱾
ᱟᱪᱪᱷᱟ
ᱵᱟᱱᱟ ᱦᱚᱲᱟᱜ ᱜᱮ ᱡᱮᱢᱚᱱ
ᱟᱪᱪᱷᱟ ᱜᱚᱝᱠᱮ ᱛᱟᱞᱮ ᱛᱮᱦᱮᱧ ᱫᱚ ᱠᱟᱴᱤᱡ ᱨᱚᱢᱢᱚᱡᱽ ᱧᱚᱜ ᱴᱚᱯᱤ ᱠᱟᱛᱮᱫ ᱜᱮᱞᱟᱝ ᱜᱟᱞᱢᱟᱨᱟᱣᱟ ᱥᱮ ᱪᱮᱫ ᱞᱮᱠᱟ? ᱦᱳᱭ ᱦᱳᱭ ᱜᱠᱮ ᱛᱟᱦᱚᱞᱮ ᱳᱭ ᱵᱤᱥᱮᱥ ᱠᱚᱨᱮ ᱟᱛᱳ ᱚᱲᱟᱜ ᱠᱚᱨᱮ ᱦᱮᱸᱥᱮ ᱟᱹᱛᱩ ᱚᱲᱟᱜ ᱠᱚᱨᱮ ᱧᱮᱞᱚᱜᱚᱜᱼᱟ ᱢᱤᱫᱴ ᱠᱚᱢ ᱩᱢᱮᱨᱟᱱ ᱠᱚᱲᱟ ᱜᱤᱫᱽᱟᱹᱨ ᱦᱳᱠ ᱠᱩᱲᱤ ᱜᱤᱫᱽᱟᱹᱨ ᱦᱳᱠ ᱢᱮᱛᱟᱨ ᱫᱚ ᱫᱚᱢᱮ ᱠᱚ ᱚᱭ ᱠᱩᱲᱤᱫᱟᱹᱨ ᱠᱷᱟᱱᱮ ᱡᱟᱶᱟᱭᱚᱜ ᱠᱟᱱᱟᱭ ᱠᱚᱲᱟ ᱜᱤᱫᱟᱹᱨᱟᱹ ᱠᱷ ᱵᱟ ᱦᱩᱭ ᱟᱹᱜᱩᱭᱮᱫᱚᱣᱟ᱾ ᱠᱮ ᱱᱚᱣᱟ ᱪᱮᱫᱟᱜ ᱦᱩᱭᱩᱜ ᱠᱟᱱᱟ ᱟᱢᱟᱜ ᱢᱚᱛ ᱛᱮ ᱪᱮᱫ ᱞᱮᱠᱟ ᱦᱩᱭᱩᱜ ᱠᱟᱱᱟ ᱢᱟᱱᱮ ᱯᱟᱹᱦᱤᱞ ᱫᱚ ᱠᱤᱱᱛᱩ ᱱᱚᱝᱠᱟ ᱫᱚ ᱦᱩᱭᱩᱜᱭᱳᱜ ᱠᱟᱱ ᱛᱟᱦᱮᱸ ᱨᱮᱦᱚᱸ ᱠᱚᱢ ᱵᱚᱭᱮᱥᱴ ᱨᱮ ᱠᱤᱱᱛᱩ ᱠᱟᱹᱢᱤ ᱠᱚ ᱫᱟᱲᱮᱭᱟᱜ ᱠᱟᱱ ᱛᱟᱦᱮᱸᱫ ᱱᱮᱛᱟᱨ ᱨᱮᱱ ᱜᱤᱫᱟᱹᱨ ᱛᱚ ᱟᱨ ᱠᱟᱹᱢᱤ ᱠᱚ ᱵᱟᱠᱚ ᱫᱟᱲᱮᱭᱟᱜᱼᱟ ᱦᱮᱸ ᱥᱮ ᱥᱚᱝᱥᱟᱨ ᱵᱟᱠᱚ ᱫᱟᱲᱮᱭᱟᱜ ᱠᱟᱱᱟ ᱱᱮᱛᱟᱨ ᱫᱚ᱾ ᱚᱱᱟᱚᱱ ᱠᱚ ᱡᱤᱱᱤᱥ ᱧᱮᱞᱚᱜᱚᱜᱼᱟ ᱠᱟᱹᱴᱤᱡ ᱯᱟᱲᱦᱟᱜ ᱠᱟᱱᱟ ᱠᱚ ᱦᱮᱸ ᱥᱮ ᱟᱭᱳᱼᱵᱟ ᱡᱚᱛᱚ ᱠᱚ ᱠᱟᱹᱢᱤ ᱫᱟᱲᱮᱭᱟᱜ ᱨᱮᱦᱚᱸ ᱠᱤᱱᱛᱩ ᱮ ᱱᱚᱣᱟ ᱡᱤᱱᱤᱥᱴᱟᱜ ᱧᱮᱞᱚᱜᱚᱜ ᱠᱟᱱᱟ ᱡᱮ ᱮᱠᱫᱚᱢ ᱠᱚᱢ ᱩᱢᱮᱨ ᱨᱮ ᱵᱟᱯᱞᱟᱭᱱᱟ ᱠᱤᱱ ᱥᱮ ᱤᱭᱟᱹ ᱟᱝᱜᱤᱨ ᱱᱟᱠᱤᱱ ᱱᱚᱜ ᱱᱚᱜ ᱱᱚᱣᱟ ᱠᱚ ᱡᱤᱱᱤᱥ ᱫᱚ ᱵᱟᱹᱲᱛᱤ ᱦᱩᱭᱩᱜ ᱠᱟᱱᱟ ᱛᱟᱦᱚᱞᱮ ᱩᱱᱤᱭᱟᱜ ᱱᱚᱣᱟ ᱠᱚ ᱦᱩᱭᱩᱜ ᱠᱟᱨᱚᱱ ᱛᱮ ᱜᱮ ᱛᱚ ᱩᱱᱤ ᱯᱚᱨᱚᱵᱚᱨᱛᱤ ᱟᱭᱟᱜ ᱦᱟᱯᱮᱱ ᱡᱟᱦᱟᱸ ᱩᱱᱤ ᱴᱤ ᱩᱱᱤ ᱜᱤᱫᱽᱨᱟᱹ ᱞᱟᱹᱜᱤᱫ ᱦᱳᱭ ᱵᱷᱚᱵᱤᱥᱥᱚᱛ ᱴᱟ ᱦᱚᱜ ᱠᱤᱱᱛᱩ ᱢᱟᱱᱮ ᱵᱟᱹᱭ ᱵᱟᱹᱭ ᱡᱟᱹᱯᱤᱫᱚᱜ ᱠᱟᱱᱟ ᱢᱟᱱᱮ ᱩᱱᱚᱜ ᱪᱮᱦᱨᱟ ᱫᱚ ᱵᱟᱝ ᱪᱟᱞᱟᱜ ᱠᱟᱱᱟ ᱚᱞᱚᱜ ᱯᱟᱲᱦᱟᱜ ᱰᱩᱵᱜ ᱠᱟᱱ ᱛᱟᱭᱟ
ᱰᱩᱵᱩᱡᱚᱜ ᱠᱟᱱ ᱛᱟᱦᱮᱸᱜ ᱛᱟᱞᱟ ᱦᱚᱲ
ᱦᱮᱸ ᱛᱟᱦᱚᱞᱮ ᱟᱢᱟᱜ ᱱᱚᱣᱟ ᱢᱮ ᱪᱮᱫ ᱞᱮᱠᱟᱛᱮ ᱢᱟᱱᱮ ᱪᱮᱫ ᱠᱟᱨᱚᱱ ᱛᱮ ᱦᱩᱭᱩᱜ ᱠᱟᱱᱟ ᱪᱮᱫ ᱢᱚᱱᱮ ᱦᱩᱭᱩᱜ ᱠᱟᱱᱟ
ᱦᱮᱸ ᱟᱞᱤᱧ ᱱᱚᱜ ᱚᱚᱭ ᱡᱮ ᱢᱤᱫᱴᱟᱝ ᱡᱮ ᱱᱮᱛᱟᱨ ᱡᱮ ᱧᱮᱞ ᱦᱩᱭᱩᱜᱭ ᱠᱟᱱ ᱜᱮᱭᱟ ᱡᱮ ᱠᱟᱹᱴᱤᱡ ᱠᱟᱹᱴᱤᱡ ᱠᱚᱲᱟ ᱠᱚ ᱥᱮ ᱠᱟᱹᱴᱤᱡ ᱠᱟᱹᱴᱤᱡ ᱠᱩᱲᱤ ᱠᱚ ᱱᱚᱜᱚᱭ ᱡᱮ ᱟᱠᱚ ᱚᱱᱠᱟᱱ ᱵᱟᱯᱞᱟᱜ ᱠᱟᱱᱟ ᱠᱚ ᱥᱮ ᱟᱸᱜᱤᱨ ᱠᱟᱛᱮᱜ ᱠᱚ ᱵᱟᱯᱞᱟᱜ ᱠᱟᱱᱟ᱾
ᱦᱮᱸ
ᱦᱮᱸ ᱱᱚᱣᱟ ᱫᱤᱠ ᱫᱤᱭᱮ ᱟᱹᱞᱤᱧ ᱞᱤᱧ ᱢᱚᱱᱮᱭᱟ ᱡᱮ ᱱᱮᱛᱟᱨ ᱢᱟᱱᱮ ᱵᱟᱹᱭ ᱵᱟᱹᱭ ᱛᱮ ᱢᱟᱱᱮ ᱫᱤᱱ ᱢᱟᱱᱮ ᱟᱭᱢᱟᱜᱟᱱ ᱯᱟᱹᱦᱤᱞ ᱚᱱᱠᱟ ᱡᱤᱱᱤᱥᱴᱟᱜ ᱵᱟᱝ ᱦᱩᱭᱩᱜ ᱠᱟᱱᱟ ᱱᱮᱛᱟᱨ ᱱᱚᱝᱠᱟ ᱦᱩᱭᱩᱜ ᱠᱟᱱᱟ ᱮᱭᱨ ᱠᱟᱨᱚᱱ ᱫᱚ ᱢᱚᱱᱮ ᱦᱩᱭᱩᱜᱼᱟ ᱡᱮ ᱱᱚᱜᱼᱚᱭ ᱡᱮ ᱡᱚᱛᱚ ᱡᱮ ᱱᱮᱛᱟᱨ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱥᱮ ᱡᱟᱦᱟᱸᱭ ᱴᱷᱮᱱ ᱢᱳᱵᱟᱭᱤᱞ ᱢᱤᱫᱴᱮᱱ ᱠᱚ ᱜᱷᱟᱱᱴᱟ ᱯᱷᱟᱭᱫᱟ ᱱᱤᱱᱚᱜ ᱵᱚᱨ ᱫᱟ ᱟᱨ ᱱᱚᱜᱚᱭ ᱡᱮ ᱢᱟᱱᱮ ᱜᱷᱟᱴᱟ ᱜᱷᱟᱱᱴᱟ ᱵᱟᱲᱟᱭ ᱫᱟᱠᱚ ᱚᱱᱟ ᱠᱚ ᱟᱹᱰᱤ ᱠᱤᱪᱷᱩ ᱟᱭᱢᱟᱜ ᱜᱮ ᱚᱱᱠᱟᱱᱟᱜ ᱯᱷᱤᱞᱤᱢ ᱠᱚ ᱦᱳᱭ ᱛᱚ ᱠᱚ ᱧᱮᱞ ᱫᱟ ᱡᱮ ᱚᱱᱠᱟ ᱫᱩᱞᱟᱹᱲᱚᱜ ᱠᱟᱱᱟ ᱠᱚᱥᱮ ᱚᱱᱠᱟ ᱵᱷᱤᱰᱤᱭᱳ ᱠᱚ ᱧᱮᱞ ᱫᱟ ᱠᱚ ᱥᱮ
ᱦᱮᱸ ᱦᱮᱸ ᱦᱮᱸᱸ
ᱦᱮᱸᱱᱤᱭᱚ ᱟᱨ ᱦᱟᱣ ᱢᱤᱫ ᱥᱮᱱ ᱛᱮᱞᱤᱧ ᱢᱮᱱᱟ ᱱᱚᱜᱼᱚᱭ ᱡᱮ ᱟᱠᱚ ᱢᱤᱫᱴᱟᱝ ᱟᱠᱚ ᱜᱟᱛᱮ ᱜᱟᱛᱮ ᱜᱮ ᱛᱟᱦᱮᱱᱟᱠᱚ ᱡᱮ ᱟᱠᱚ ᱜᱟᱛᱮ ᱛᱮ ᱨᱮ ᱱᱚᱜᱝᱠᱟ ᱟᱠᱚ ᱠᱚ ᱜᱚᱞᱯᱷᱚᱭᱟ ᱱᱚᱣᱟ ᱫᱤᱠ ᱫᱤᱭᱮ ᱟᱠᱚ ᱚᱱᱟ ᱯᱟᱲᱦᱟᱜ ᱫᱤᱠ ᱫᱤᱭᱮ ᱵᱟᱝ ᱜᱚᱞᱯᱚ ᱠᱟᱛᱮᱫ ᱟᱠᱚ ᱚᱱᱟ ᱵᱤᱥᱤ ᱚᱱᱟ ᱟᱪᱷᱟ ᱫᱩᱞᱟᱹᱲ ᱠᱚ ᱱᱤᱭ ᱰᱷᱮᱨ ᱠᱚ ᱜᱚᱞᱯᱷᱚᱭᱟ ᱚᱱᱟ ᱢᱤᱫᱴᱮᱱ ᱢᱚᱱᱮᱨᱮ ᱢᱤᱫᱴᱟᱱ ᱤᱭᱟᱹ ᱞᱟᱜᱟᱜ ᱛᱟᱠᱚᱣᱟ ᱡᱮ ᱱᱩᱭ ᱡᱟᱶᱢᱟᱭᱮᱱᱟᱭ ᱤᱧ ᱦᱚᱧ ᱡᱟᱶᱢᱟᱭᱟᱜ ᱥᱮ ᱪᱮ ᱞᱮᱠᱟ
ᱦᱮᱸ ᱢᱚᱱᱮ ᱢᱤᱫᱴᱤ ᱠᱩᱨᱤᱥᱴᱤ ᱡᱟᱦᱟᱸ ᱵᱚᱱ ᱞᱟᱹᱭ ᱟᱜ ᱢᱟᱱᱮ ᱩᱱᱤ ᱧᱮᱞᱛᱮ ᱦᱮᱸ ᱥᱮ ᱱᱤᱡᱮᱨᱟᱜ ᱠᱟᱹᱴᱤᱡ ᱢᱚᱱᱮ ᱦᱩᱭᱩᱜᱼᱟ ᱩᱱᱤ ᱢᱚᱱᱩᱠᱚᱨᱚᱱᱮᱭᱟ ᱦᱮᱸᱥᱮ ᱵᱮᱥ ᱟᱪᱷᱟ
ᱱᱮᱛᱟᱨ ᱡᱮ ᱟᱭᱢᱟ ᱜᱟᱱ ᱧᱮᱞ ᱦᱩᱭᱩᱜ ᱠᱟᱱᱟ ᱱᱮᱛᱟᱨ ᱡᱮ ᱥᱮ ᱢᱤᱫᱴᱟᱝ ᱵᱚᱥ ᱟᱹᱨᱤ ᱦᱩᱭᱩᱜ ᱛᱮᱜᱮ ᱱᱮᱛᱟᱨ ᱠᱚ ᱪᱟᱞᱟᱜ ᱠᱟᱱᱟ ᱡᱟᱹᱥᱛᱤ ᱜᱮ
ᱮᱠᱷᱚᱱ ᱮᱠᱷᱚᱱ ᱮᱠᱷᱚᱱ
ᱦᱩᱸ ᱱᱚᱣᱟ ᱫᱤᱠ ᱫᱤᱭᱮ ᱡᱮ ᱜᱚᱝᱠᱮ ᱡᱮ ᱟᱭᱳ ᱵᱟᱵᱟ ᱠᱚ ᱡᱟᱦᱱᱟᱜ ᱨᱳᱜ ᱴᱳᱜ ᱛᱮ ᱡᱟᱦᱱᱟᱜ ᱢᱤᱫᱴᱟᱝ ᱠᱟᱫᱷᱟ ᱪᱮᱫᱟᱜ ᱵᱟᱠᱚ ᱮᱢᱟᱜ ᱠᱟᱱᱟ ᱜᱚᱝᱠᱮ
ᱱᱚᱣᱟ ᱵᱟᱛᱷᱟ ᱨᱮᱭᱟᱜ ᱠᱟᱨᱚᱱ ᱫᱚ ᱪᱮᱫ ᱤᱧ ᱞᱟᱹᱭᱟ ᱢᱟᱱᱮ ᱱᱤᱛᱚᱜ ᱫᱚ ᱟᱵᱚ ᱱᱚᱜᱚᱭ ᱡᱮ ᱯᱳᱭᱞᱳ ᱨᱮ ᱢᱤᱫᱴᱤᱡ ᱠᱟᱨᱚᱱ ᱵᱟᱢ ᱞᱟᱹᱭ ᱠᱮᱫᱟ ᱥᱮ ᱟᱹᱰᱤ ᱢᱟᱨᱟᱝ ᱢᱤᱫᱴᱮ ᱠᱚᱨᱚᱱ ᱠᱟᱱᱟ ᱡᱮ ᱢᱳᱵᱟᱭᱤᱞ ᱦᱮᱸ ᱥᱮ ᱢᱳᱵᱟᱭᱤᱞ ᱨᱮ ᱱᱮᱛᱟᱨ ᱧᱮᱞᱚᱜᱼᱟ ᱦᱩᱰᱤᱧ ᱦᱩᱴᱤ ᱵᱚᱱ ᱮᱢᱟ ᱠᱚᱣᱟ ᱠᱤᱱᱛᱩ ᱩᱱᱠᱩ ᱜᱤᱫᱽᱨᱟᱹ ᱧᱮᱞ ᱞᱟᱢ ᱥᱚᱛ ᱵᱷᱟᱵ ᱛᱮ ᱡᱟᱦᱟᱸ ᱵᱮᱵᱚᱦᱟᱨ ᱱᱟ ᱯᱟᱯᱮ ᱯᱚᱦᱟ ᱢᱳᱢᱵᱟᱭᱤᱞ ᱛᱮ ᱦᱮᱸ ᱥᱮ ᱱᱚᱣᱟ ᱵᱟᱠᱚ ᱵᱮᱵᱚᱦᱟᱨ ᱫᱚ ᱵᱟᱠᱚ ᱵᱟᱰᱟᱭᱟ ᱦᱮᱸ ᱥᱮ ᱡᱟᱨ ᱯᱷᱚᱞᱮ ᱛᱳ ᱟᱵᱚ ᱵᱚᱱ ᱧᱮᱞᱟᱜ ᱥᱳᱥᱟᱞ ᱢᱤᱰᱤᱭᱟ ᱨᱮᱭᱟᱜ ᱞᱟᱹᱭ ᱢᱮ ᱪᱮᱫ ᱦᱮᱸᱥᱮ ᱵᱤᱵᱷᱤᱱᱱᱚ ᱵᱷᱤᱰᱤᱭᱳ ᱟᱨ ᱟᱨ ᱮᱢ ᱞᱟᱹᱭ ᱠᱮᱫᱣᱟ ᱯᱷᱤᱞᱤᱢ ᱠᱚ ᱧᱮᱞᱟ ᱥᱮ ᱟᱹᱰᱤ ᱨᱚᱠᱚᱢ ᱥᱳᱥᱟᱞ ᱢᱤᱰᱤᱭᱟ ᱨᱮ ᱛᱚ ᱦᱚᱜ ᱚᱱᱟ ᱠᱚ ᱨᱮᱱᱟᱜ ᱢᱤᱫᱴᱤᱡ ᱮᱥᱮᱨ ᱡᱮ ᱩᱱᱠᱩ ᱠᱚ ᱠᱚᱨᱟᱣ ᱫᱟ ᱥᱮ ᱤᱧ ᱦᱚᱸ ᱠᱚᱨᱟᱣ ᱫᱟ ᱞᱤᱧ ᱩᱱ ᱥᱚᱢᱚᱭ ᱠᱟᱴᱤᱡ ᱜᱤᱫᱽᱨᱟᱹ ᱵᱟᱝ ᱢᱚᱱᱮ ᱦᱩᱭᱩᱜ ᱛᱟᱭᱟᱜ ᱡᱮ ᱮ ᱦᱟᱱᱤ ᱟᱨ ᱢᱮᱥᱤ ᱱᱚᱝᱠᱟᱱᱟᱜ ᱰᱨᱮᱥ ᱮ ᱦᱚᱨᱚᱜᱟ ᱤᱧ ᱦᱚᱸ ᱦᱚᱨᱚᱜ ᱞᱟᱜᱟᱣ ᱩᱱᱤ ᱦᱮᱸ ᱤᱧ ᱠᱷᱮᱞᱟ ᱱᱚᱝᱠᱟ ᱦᱮᱸᱥᱮ ᱥᱮ ᱠᱨᱤᱠᱮᱴᱟᱨ ᱵᱤᱨᱟᱴ ᱠᱳᱦᱞᱤ ᱱᱚᱝᱠᱟ ᱩᱱᱤ ᱪᱷᱟᱴᱮ ᱮᱢ ᱠᱟᱫᱟᱭ ᱤᱧᱦᱚᱸ ᱪᱷᱟᱴᱤᱧ ᱮᱢᱟᱜᱼᱟ ᱱᱚᱝᱠᱟ ᱦᱮᱸᱥᱮ ᱦᱮᱸᱛᱚ, ᱟᱢ ᱜᱤᱫᱽᱨᱟᱹ ᱨᱮᱫᱚ ᱢᱤᱫᱴᱮᱱ ᱵᱚᱭᱮᱥ ᱤᱭᱟᱹ ᱛᱟᱦᱮᱱᱟ ᱥᱮ ᱡᱟᱦᱟᱸᱭ ᱜᱮ ᱚᱱᱠᱟᱱᱟᱜ ᱮᱢ ᱧᱮᱞᱟ ᱮ ᱵᱷᱟᱜᱤ ᱠᱚ ᱠᱚᱨᱟᱣ ᱮᱫᱟ ᱦᱮᱸᱥᱮ ᱛᱚ ᱱᱚᱣᱟ ᱠᱚ ᱡᱤᱱᱤᱥ ᱟᱢ ᱚᱱᱩᱠᱚᱨᱚᱱ ᱠᱚᱣᱟᱢ ᱡᱮ ᱤᱧᱦᱚ ᱩᱱᱤ ᱞᱮᱠᱟᱧ ᱦᱩᱭᱩᱜ-ᱟ ᱩᱱᱤ ᱞᱮᱠᱟᱧ ᱠᱚᱨᱟᱣᱟ ᱦᱮᱸᱥᱮ ᱛᱚ ᱦᱚᱜᱱᱟ ᱡᱤᱱᱤᱥ ᱴᱟ ᱫᱚ ᱪᱤᱞᱮᱢᱟ ᱡᱚᱠᱷᱚᱱ ᱜᱮ ᱢᱟᱱᱮ ᱟᱵᱚᱣᱟᱜ ᱢᱤᱫᱴᱮᱱ ᱵᱚᱭᱮᱥ ᱨᱮᱭᱟᱜ ᱦᱟᱹᱴᱤᱧ ᱢᱮᱱᱟᱜ-ᱟ ᱛᱚ ᱥᱤᱥᱩᱠᱟᱞ ᱛᱟᱨᱯᱚᱨᱮ ᱱᱚᱜ-ᱚᱭ ᱡᱟᱦᱟᱸ ᱢᱤᱫᱴᱮᱱ ᱡᱳᱣᱵᱚᱱ ᱠᱟᱞ ᱵᱚᱱ ᱢᱮᱛᱟᱜ-ᱟ ᱠᱳᱭᱥᱚᱨ ᱠᱟᱞ ᱠᱳᱭᱥᱚᱨ ᱠᱟᱞ ᱠᱚᱨᱮ ᱠᱷᱚᱱ ᱫᱚ ᱠᱤᱱᱛᱩ ᱟᱵᱚᱣᱟᱜ ᱪᱟᱦᱤᱫᱟ ᱟᱹᱰᱤ ᱵᱟᱹᱲᱛᱤ ᱦᱮᱸᱥᱮ ᱟᱵᱚᱫᱚ ᱟᱵᱮᱠ ᱞᱟᱹᱭ ᱢᱮ, ᱟᱹᱰᱤ ᱵᱟᱹᱲᱛᱤ ᱠᱚ ᱜᱤᱫᱽᱨᱟᱹ ᱟᱠᱚ ᱫᱚ ᱦᱮᱞᱛ ᱡᱟᱨ ᱯᱷᱚᱞᱮ ᱢᱟᱱᱮ ᱩᱱᱠᱩ ᱜᱤᱫᱟᱹᱨ ᱛᱚ ᱪᱮᱫ ᱠᱚ ᱪᱤᱠᱟᱹᱭᱟ ᱵᱟᱠᱚ ᱪᱤᱠᱟᱹᱭᱟ ᱵᱟᱠᱚ ᱵᱩᱡ ᱫᱟᱲᱮᱭᱟᱜ-ᱟ ᱟᱹᱰᱤ ᱠᱤᱪᱷᱩ ᱠᱚᱨᱟᱣ ᱨᱮᱭᱟᱜ ᱤᱪᱪᱷᱟᱹ ᱛᱟᱦᱮᱱ ᱛᱟᱠᱚᱣᱟ ᱦᱤᱱᱟᱹ ᱱᱤᱭᱟᱹ ᱱᱟᱣᱟ ᱠᱤᱪᱷᱩ ᱠᱚᱨᱟᱣ ᱨᱮᱭᱟᱜ ᱦᱮᱸᱥᱮ ᱡᱟᱦᱟᱱᱟᱜ ᱜᱮ ᱩᱱᱤ ᱫᱚᱭ ᱠᱟᱹᱢᱤ ᱵᱩᱡᱷᱟᱹᱣᱮᱭᱟ ᱦᱮᱸᱥᱮ ᱛᱚ ᱚᱱᱟ ᱴᱟᱭᱤᱢ ᱨᱮᱫᱚ ᱠᱤᱱᱛᱩ ᱤᱧ ᱦᱚᱲ ᱧᱮᱞ ᱠᱟᱛᱮᱜ ᱠᱟᱹᱴᱤᱡ ᱚᱱᱩᱠᱚᱨᱚᱱᱟᱭ ᱡᱮ ᱤᱧ ᱦᱚᱸ ᱱᱚᱝᱠᱟ ᱠᱚᱨᱟᱣ ᱞᱟᱜᱟᱣ ᱤᱧ ᱥᱮ ᱦᱮᱸ ᱛᱟᱨᱯᱚᱨᱮ ᱱᱚᱶᱟᱢᱤᱫᱴᱮᱡ ᱵᱮᱯᱟᱨ ᱠᱟᱱᱟ ᱤᱱᱟᱹ ᱴᱟᱭᱤᱢ ᱨᱮ ᱦᱮᱸᱥᱮ ᱡᱟᱨ ᱯᱷᱚᱞᱮ ᱮ ᱩᱱᱠᱩ ᱜᱤᱫᱽᱨᱟᱹ ᱫᱚ ᱠᱤᱱᱛᱩ ᱩ ᱛᱟᱦᱞᱮ ᱚᱱᱠᱟ ᱫᱚ ᱵᱷᱩᱞ ᱵᱷᱟᱞ ᱰᱤᱥᱤᱥᱮᱱ ᱢᱟᱱᱮ ᱟᱠᱚᱣᱟᱜ ᱤᱪᱪᱷᱟᱹ ᱢᱚᱛᱚ ᱛᱚᱠᱚ ᱠᱤᱪᱷᱤ ᱠᱮᱫ ᱜᱮ ᱢᱟᱱᱮ ᱠᱚᱢ ᱩᱢᱮᱨ ᱨᱮ ᱜᱟᱛᱮ ᱠᱚ ᱥᱟᱶ ᱠᱚ ᱫᱚᱢᱮ ᱠᱚ ᱜᱟᱛᱮᱜ-ᱟ ᱦᱮᱸᱥᱮ ᱛᱟᱣ ᱠᱟᱛᱮ ᱫᱚ ᱦᱳᱭ ᱜᱟᱛᱮ ᱜᱟᱛᱮᱛᱮ ᱚᱱᱟ ᱠᱚᱠᱚ ᱥᱮᱬᱟᱭᱟ
ᱛᱚ ᱚᱲᱟᱜ ᱦᱚᱲ ᱛᱚ ᱟᱨ ᱪᱤᱠᱟᱹᱭᱟᱭ ᱚᱲᱟᱜ ᱦᱚᱲ ᱛᱚ ᱩᱱᱟᱹᱜ ᱥᱚᱵᱽᱥᱳᱢᱚᱭ ᱩᱱᱤᱭᱟᱜ ᱵᱷᱤᱛᱟᱹᱨ ᱨᱮᱭᱟᱜ ᱡᱤᱱᱤᱥ ᱟᱭᱟᱜ ᱤᱭᱟᱹ ᱨᱮᱭᱟᱜ ᱡᱤᱱᱤᱥ ᱵᱟᱭ ᱧᱮᱞ ᱫᱟᱲᱮᱭᱟᱜᱼᱟ ᱥᱮ ᱡᱮ ᱩᱱᱤ ᱢᱚᱱᱮᱨᱮ ᱪᱮᱫ ᱪᱟᱞᱟᱜ ᱠᱟᱱᱟ ᱵᱟᱝ ᱪᱟᱞᱟᱜ ᱠᱟᱱᱟ ᱜᱤᱫᱽᱨᱟᱹ ᱛᱚ ᱤᱥᱠᱩᱞᱮ ᱪᱟᱞᱟᱜ ᱠᱟᱱᱟᱭ ᱦᱮᱸᱥᱮ ᱛᱟᱨᱯᱚᱨ ᱢᱳᱵᱟᱭᱤᱞ ᱚᱱᱠᱟ ᱛᱚ ᱯᱷᱳᱱ ᱯᱷᱳᱱ ᱛᱮᱜᱮᱠᱚ ᱜᱟᱞᱢᱟᱨᱟᱣᱟ ᱱᱚᱣᱟ ᱠᱚ ᱡᱤᱱᱤᱥ ᱠᱤᱱᱛᱩ ᱢᱟᱱᱮ ᱵᱟᱹᱲᱤᱡ ᱡᱤᱱᱤᱥ ᱠᱟᱱᱟ ᱢᱟᱱᱮ ᱩᱱᱤ ᱜᱤᱫᱟᱹᱨ ᱱᱚ ᱱᱚᱝᱠᱟᱱᱟᱜ ᱵᱟᱹᱲᱤᱡ ᱡᱤᱱᱤᱥ ᱛᱚᱠᱷᱚᱱᱮ ᱠᱚᱨᱟᱣ ᱠᱮᱛᱜᱮ᱾ ᱛᱚ ᱩᱱ ᱥᱩᱢᱚᱭ ᱠᱷᱟᱱᱜᱮ ᱱᱚᱣᱟ ᱠᱚ ᱡᱤᱱᱤᱥ ᱵᱟᱹᱲᱛ ᱧᱮᱞᱚᱜᱚᱜ-ᱟ ᱡᱮ ᱦᱩᱭᱩᱜ ᱠᱟᱱᱟ ᱦᱩᱸ
ᱟᱨ ᱱᱚᱜ-ᱚᱭ ᱡᱮ ᱜᱚᱝᱠᱮ ᱯᱟᱹᱦᱤᱞ ᱫᱮ ᱯᱟᱹᱦᱤᱞ ᱫᱚ ᱱᱚᱣᱟ ᱫᱤᱠ ᱫᱤᱭᱮ ᱫᱚ ᱩᱱᱟᱹᱜ ᱠᱤᱪᱷᱩ ᱫᱚ ᱢᱟᱱᱮ ᱵᱟᱝ ᱛᱟᱦᱮᱸ ᱠᱟᱱᱟ ᱡᱮ ᱚᱱᱟ ᱡᱚᱠᱷᱚᱱ ᱤᱯᱷᱮᱠᱴ ᱦᱚᱸ ᱵᱟᱝ ᱯᱟᱲᱟᱜ ᱠᱟᱱ ᱛᱟᱦᱮᱱᱟ ᱡᱮ ᱚᱠᱚᱭ ᱛᱚᱠᱷᱚᱱ ᱫᱚ ᱡᱮ ᱚᱱᱠᱟ ᱵᱟᱯᱞᱟ ᱦᱚᱸ ᱵᱟᱠᱚ ᱵᱟᱯᱞᱟᱜ ᱱᱟᱛᱮ ᱱᱟᱜ ᱟᱺᱜᱤᱨ ᱠᱮᱛᱮ ᱯᱚᱨᱡᱟᱯᱛᱚ ᱢᱟᱱᱮ ᱵᱚᱭᱮᱥ ᱦᱩᱭᱩᱜ ᱠᱟᱱ ᱛᱟᱦᱮᱸᱱ ᱨᱮᱦᱚᱸ ᱩᱱᱠᱩᱣᱟᱜ ᱪᱟᱯ ᱨᱮᱠᱚ ᱵᱟᱯᱞᱟᱜ ᱠᱟᱱ ᱛᱟᱦᱮᱱᱟ ᱱᱟᱶᱟ ᱟᱭᱟᱭ ᱵᱟᱵᱟ ᱠᱚᱥᱛᱮ ᱱᱮᱛᱟᱨ ᱫᱚ ᱡᱮ ᱟᱸᱜᱤᱨ ᱡᱤᱱᱤᱥ ᱢᱟᱜ ᱫᱚ ᱵᱟᱹᱲᱛᱤ ᱧᱚᱜ ᱜᱮ ᱦᱮᱸ ᱚᱱᱠᱟ ᱵᱟᱝ ᱛᱟᱦᱮᱸ ᱠᱟᱱᱟ ᱦᱩᱭᱩᱜ ᱠᱟᱱ ᱛᱟᱦᱮᱱᱟ ᱠᱤᱱᱛᱩ ᱦᱮᱸ
ᱛᱟᱨᱯᱚᱨᱮ ᱩᱱ ᱥᱚᱢᱚᱭ ᱨᱮᱭᱟᱜ ᱫᱚ ᱢᱤᱫᱴᱤᱡ ᱵᱮᱯ ᱯᱟᱨᱠ ᱦᱚᱸ ᱛᱟᱦᱮᱸ ᱠᱟᱱᱟ ᱜᱚᱝᱠᱮ ᱡᱮ ᱱᱮᱛᱟᱨ ᱞᱮᱠᱟᱛᱚ ᱚᱞᱚᱜ ᱯᱟᱲᱦᱟᱜ ᱵᱟᱠᱚ ᱠᱚᱨᱟᱣ ᱵᱟ ᱮᱱᱛᱮ ᱦᱮᱸ ᱛᱚ ᱡᱚᱛᱚ ᱦᱚᱲᱟᱜ ᱜᱮ ᱢᱤᱫᱴᱮᱱ ᱤᱭᱟᱹ ᱛᱟᱦᱮᱸ ᱠᱟᱱ ᱛᱟᱠᱚᱣᱟ ᱟᱭᱳᱵᱟᱵᱟ ᱦᱚᱸ ᱡᱮ ᱡᱟᱨᱜᱮ ᱡᱟᱶᱟᱭᱮᱱᱟ ᱛᱚ ᱠᱟᱹᱢᱤᱭᱟᱭ ᱚᱱᱠᱟ ᱢᱤᱫᱴᱮᱱ ᱵᱮᱯᱟᱨ ᱛᱟᱦᱮᱸ ᱠᱟᱱ ᱛᱟᱠᱚᱣᱟ ᱛᱚ ᱥᱚᱝᱥᱟᱨᱟᱭ, ᱱᱮᱛᱟᱨ ᱫᱚ ᱚᱱᱠᱟ ᱫᱚ ᱵᱟᱝ ᱥᱮ ᱟᱨ ᱟᱜ ᱱᱚᱜ-ᱚᱭ ᱜᱚᱢᱠᱮ ᱠᱚᱢ ᱩᱢᱮᱨ ᱨᱮ ᱵᱟᱯᱞᱟ ᱠᱟᱛᱮ ᱡᱟᱦᱟᱸ ᱠᱚ ᱢᱟᱱᱮ ᱡᱤᱱᱤᱥ ᱦᱩᱭᱩᱜ ᱠᱟᱱᱟ ᱵᱚᱱ ᱧᱮᱞᱟ ᱢᱟᱱᱮ ᱢᱤᱫᱴᱤᱡ ᱜᱤᱫᱟᱹᱨ ᱡᱚᱠᱷᱚᱱ ᱠᱚᱢ ᱩᱢᱮᱨ ᱨᱮ ᱵᱟᱯᱞᱟᱜ-ᱟ ᱥᱮ ᱩᱱᱤ ᱠᱤᱱᱛᱩ ᱦᱚᱲᱢᱚ ᱛᱮᱦᱚᱸ ᱵᱟᱭ ᱞᱤᱯᱷᱩᱴ ᱠᱚᱜ-ᱟ ᱦᱮᱸ ᱥᱮ ᱢᱤᱫᱴᱷᱤᱠ ᱠᱩᱲᱤ ᱜᱤᱫᱟᱹᱨ ᱮᱠᱫᱚᱢ ᱦᱚᱲᱢᱚ ᱛᱮ ᱡᱟᱹᱞᱤ ᱜᱮ ᱛᱟᱦᱮᱱᱟ ᱠᱚᱲᱟ ᱜᱤᱫᱟᱹᱨ ᱦᱚᱸ ᱡᱟᱹᱞᱤ ᱜᱮ ᱛᱟᱦᱮᱱᱟ ᱦᱮᱸ ᱥᱮ ᱩᱱᱤᱭᱟᱜ ᱦᱚᱲᱢᱚ ᱨᱮᱭᱟᱜ ᱪᱮᱫ ᱦᱚᱸ ᱯᱚᱨᱤᱯᱩᱨᱱᱚ ᱟᱹᱤᱭᱟᱜ ᱛᱟᱭᱟ ᱛᱚ ᱡᱟᱭᱦᱚᱠ ᱵᱟᱯᱞᱟ ᱵᱟᱲᱟ ᱞᱮᱱᱠᱷᱟᱱ ᱜᱤᱫᱽᱟᱹᱨᱼ ᱯᱤᱫᱟᱹᱨ ᱦᱚᱸ ᱠᱚ ᱦᱩᱭᱩᱜ ᱜᱮᱭᱟ ᱥᱮ ᱛᱚ ᱩᱱᱠᱩ ᱡᱚᱠᱷᱚᱱ ᱠᱚᱢ ᱩᱢᱮᱨ ᱨᱮ ᱚᱱᱠᱟ ᱜᱤᱫᱟᱹᱨ ᱮᱸᱜᱟᱛᱮᱱᱟᱭ ᱥᱮ ᱛᱟᱦᱚᱞᱮ ᱩᱱᱤ ᱠᱩᱲᱤ ᱜᱤᱫᱟᱹᱨᱟᱹ ᱠᱤᱱᱛᱩ ᱟᱹᱰᱤᱴᱟ ᱚᱥᱩᱵᱤᱫᱟ ᱦᱩᱭᱩᱜᱭ ᱛᱟᱭᱟ ᱟᱭᱟᱜ ᱦᱚᱲᱢᱚ ᱨᱮᱱᱟᱜ ᱢᱟ ᱦᱳᱭᱳᱜ ᱠᱟᱱ ᱜᱮ ᱩᱱᱤ ᱡᱟᱦᱟᱸᱭ ᱡᱟᱱᱟᱢᱮ ᱠᱟᱱᱟᱭᱸ ᱥᱮ ᱡᱟᱦᱟᱸᱭ ᱜᱤᱫᱽᱨᱟᱹ ᱦᱩᱭᱩᱜ ᱠᱟᱱᱟᱭ ᱩᱱᱤ ᱜᱤᱫᱽᱨᱟᱹ ᱦᱚᱸ ᱠᱤᱱᱛᱩ ᱱᱤᱯᱷᱩᱴ ᱥᱟᱺᱦᱤᱡ ᱫᱚ ᱵᱟᱭ ᱵᱮᱱᱟᱜᱼᱟ ᱩᱱᱤ ᱦᱚᱸ ᱠᱤᱱᱛᱩ ᱟ ᱢᱟᱱᱮ ᱟᱹᱰᱤ ᱨᱚᱠᱚᱢ ᱛᱮ ᱩᱱᱤᱭᱟᱜ ᱠᱚᱢᱡᱩᱨᱤ ᱛᱟᱦᱮᱱᱟ ᱩᱱᱤᱭᱟᱜ ᱦᱚᱲᱢᱚ ᱛᱮ ᱦᱚᱲᱢᱚ ᱛᱮ ᱟᱭᱟᱜ ᱪᱮᱫ ᱠᱚ ᱞᱟᱹᱭᱟ ᱵᱩᱫᱽᱫᱷᱤ ᱫᱟᱲᱮ ᱠᱚᱛᱮ ᱥᱮ ᱩᱱᱤ ᱡᱦᱮᱛᱩ ᱠᱤᱱᱛᱩ ᱚᱱᱟ ᱥᱚᱵᱚᱞ ᱥᱟᱸᱦᱤᱡ ᱛᱚ ᱵᱟᱭ ᱦᱩᱭᱜᱟ ᱩᱜᱱᱟ. ᱠᱮᱴᱮᱥᱡ ᱥᱮᱴᱮᱡ ᱜᱤᱫᱟᱹᱨ ᱫᱚ ᱵᱟᱭ ᱦᱩᱭᱩᱜᱼᱟ ᱛᱚ ᱱᱚᱣᱟ ᱠᱚ ᱠᱟᱨᱚᱱ ᱠᱟᱱᱟ ᱢᱟᱱᱮ ᱮᱸᱜᱟᱛ ᱥᱮᱛᱟᱜ ᱦᱚᱸ ᱟᱹᱰᱤ ᱥᱚᱢᱚᱥᱟ ᱦᱩᱭᱩᱜᱼᱟ ᱯᱚᱨᱚᱵᱚᱨᱛᱤ ᱠᱚᱢ ᱚᱠᱛᱚ ᱨᱮ ᱵᱟᱯᱞᱟ ᱞᱮᱱᱠᱷᱟᱱ ᱟᱭᱟᱜ ᱦᱚᱲᱢᱚ ᱠᱮ ᱟᱰᱤ ᱤᱭᱟᱹᱜ ᱛᱟᱭᱟ ᱦᱮᱸ ᱥᱮ ᱟᱨᱤ ᱠᱮᱴᱮᱡᱚᱜ ᱟᱨᱤ ᱥᱚᱠᱛᱚᱜ ᱛᱟᱦᱮᱸ ᱛᱟᱨᱯᱚᱨ ᱟᱨ ᱴᱤᱴᱤᱜᱤ ᱜᱤᱫᱽᱨᱟᱹᱡᱟᱱᱟᱢ ᱢᱮᱛᱟᱭ ᱛᱚ ᱱᱟᱚ ᱟᱹᱰᱤ ᱢᱚᱱᱮ ᱟᱭᱟᱜ ᱯᱚᱨᱚᱵᱚᱨᱛᱤ ᱟᱹᱰᱤ ᱠᱷᱟᱨᱟᱯ ᱢᱤᱫ ᱥᱤᱪᱩᱭᱮᱥᱚᱱ ᱛᱮᱭᱟᱨᱚᱜ ᱛᱟᱭᱟ ᱟᱨ ᱢᱤᱫ ᱛᱟᱹᱳ ᱨᱮ ᱦᱚᱸ ᱚᱱᱠᱟ ᱢᱤᱫᱴᱤᱡ ᱦᱞ ᱵᱷᱤᱰᱤ ᱥᱟᱸᱦᱤᱡ ᱵᱮᱱᱟ ᱩᱱᱟᱹᱜ ᱠᱮᱴᱮᱡ ᱥᱟᱦᱤᱡ ᱵᱟᱭ ᱵᱮᱱᱟᱜᱼᱟ ᱡᱚᱛᱚ ᱠᱤᱪᱷᱩ ᱛᱮᱜᱮ
ᱦᱩᱸ
ᱚᱱᱟ ᱦᱚᱸ ᱚᱱᱟ ᱛᱮ ᱩᱪᱤᱛ ᱵᱟᱝ ᱠᱟᱱᱟ ᱚᱱᱮ ᱠᱚᱢ ᱵᱚᱭᱮᱥᱨᱮ ᱟᱨ ᱡᱚᱛᱚ ᱠᱷᱚᱱᱟᱜ ᱢᱟᱨᱟᱝ ᱠᱟᱛᱷᱟ ᱦᱩᱭᱩᱜ ᱠᱟᱱᱟ ᱮᱦ ᱡᱚᱠᱷᱚᱱ ᱠᱚᱢ ᱚᱠᱛᱚ ᱨᱮ ᱚᱰᱮ ᱠᱚᱢ ᱵᱚᱭᱚᱥᱨᱮ ᱠᱚᱢ ᱩᱢᱮᱨ ᱨᱮ ᱵᱟᱯᱞᱟᱜᱟᱭ ᱢᱟᱱᱮ ᱠᱚᱲᱟ ᱜᱤᱫᱽᱨᱟᱹ ᱠᱩᱲᱤ ᱜᱤᱫᱽᱨᱟᱹ ᱦᱚᱸ ᱮ ᱩᱲᱤ ᱜᱤᱫᱽᱨᱟᱹᱭᱟᱜ ᱪᱮᱫ ᱢᱟᱱᱮ ᱟᱭᱳ ᱵᱟᱵᱟ ᱪᱮᱛᱟᱱ ᱨᱮ ᱛᱟᱦᱮᱸ ᱠᱟᱱᱟᱭ ᱥᱮ ᱛᱟᱞᱦᱮ ᱪᱮᱫᱼ ᱮ ᱪᱤᱠᱟᱹᱭᱟ ᱢᱟᱱᱮ ᱯᱚᱨᱚᱵᱚᱨᱛᱤ ᱩᱱᱤᱭᱟᱜ ᱡᱟᱦᱟᱸ ᱮ ᱟᱭᱟᱜ ᱯᱟᱲᱦᱟᱜ ᱡᱤᱭᱚᱱᱮ ᱰᱩᱜᱩᱜᱤᱛᱮᱫ ᱱᱟᱣᱟ ᱠᱚ ᱪᱤᱠᱟᱹᱭ ᱫᱟ ᱛᱟᱦᱞᱮ ᱯᱚᱨᱚᱵᱚᱨᱛᱤ ᱥᱚᱝᱥᱟᱨ ᱦᱚᱸ ᱠᱤᱱᱛᱩ ᱩᱱᱤ ᱫᱚ ᱵᱟᱭ ᱫᱟᱲᱮᱭᱟᱜᱼᱟ ᱤᱛᱩᱭᱟᱜ ᱱᱤᱛᱚᱜᱼᱟᱜ ᱡᱤᱭᱚᱱ ᱨᱮ ᱪᱮᱫ ᱞᱮᱠᱟ ᱢᱟᱱᱮ ᱠᱟᱹᱢᱤ ᱠᱟᱛᱮᱜ ᱛᱚ ᱵᱟᱢ ᱫᱟᱲᱮᱭᱟᱜᱼᱟ ᱥᱮ ᱟᱹᱥᱩᱞ ᱛᱤᱱᱟ. ᱜ ᱦᱚᱲᱢᱚ ᱫᱲᱮᱛᱮᱛᱚ
ᱩᱜ ᱵᱟᱢ ᱫᱟᱲᱮᱭᱟᱜᱼᱟ ᱦᱮᱸ
ᱦᱩᱸ ᱛᱟᱦᱮᱸ ᱯᱚᱭᱥᱟ ᱨᱳᱡᱽᱜᱟᱨ ᱚᱱᱟ ᱠᱚᱛᱚ ᱞᱟᱹᱠᱛᱤ ᱠᱟᱱᱟ ᱛᱟᱦᱚᱞᱮ ᱩᱱᱤ ᱜᱤᱫᱽᱨᱟᱹ ᱫᱚ ᱩᱱᱟᱹᱜ ᱠᱚᱢ ᱵᱚᱥᱭᱚᱥ ᱠᱚᱜᱢᱮ ᱯᱟᱲᱦᱟᱜ ᱠᱚ ᱡᱚᱛᱚᱣᱟᱜ ᱫᱚ ᱪᱟᱵᱟᱭᱮᱱ ᱛᱟᱭᱟ ᱦᱮᱸᱥᱮ
ᱦᱳᱭ ᱦᱳᱭ
ᱛᱚ ᱱᱚᱱᱟ ᱠᱷᱟᱹᱛᱤᱨ ᱦᱚᱸ ᱡᱮ ᱢᱤᱫᱴᱤᱡ ᱵᱚᱭᱚᱥ ᱥᱮ ᱩᱢᱳᱨ ᱩᱢᱮᱨ ᱦᱩᱭ ᱞᱮᱱ ᱠᱷᱟᱱ ᱫᱚ ᱠᱤᱱᱛᱩ ᱱᱚᱣᱟ ᱠᱚ ᱟᱢᱮᱢ ᱫᱤᱥᱟᱹ ᱫᱟᱲᱮᱭᱟᱜᱼᱟ ᱡᱮ ᱤᱧ ᱪᱤᱠᱟᱹᱭᱟᱹᱧ ᱪᱮᱫ ᱠᱟᱛᱮ ᱥᱚᱠᱥᱟᱨᱤᱧ ᱪᱟᱞᱟᱜᱼᱟ ᱡᱮ ᱡᱤ ᱦᱮᱸ ᱤᱧᱟᱹᱜ ᱡᱤᱭᱚᱱ ᱥᱮ ᱤᱧᱟᱹᱜ ᱜᱸᱷᱟᱨᱚᱡᱽ ᱪᱮᱫ ᱞᱮᱠᱟᱛᱤᱧ ᱠᱷᱟᱸᱰᱟᱣᱟ ᱱᱚᱣᱟ ᱠᱚᱨᱮᱱᱟᱜ ᱫᱤᱥᱟᱹ ᱫᱤᱥ ᱦᱩᱫᱤᱥ ᱩᱭᱦᱟᱹᱨ ᱵᱷᱟᱵᱽᱱᱟ ᱠᱚᱛᱮ ᱦᱤᱡᱩᱜᱼᱟ ᱟᱨ ᱩᱱᱟᱹ ᱠᱚᱢ ᱚᱠᱛᱚ ᱫᱚ ᱪᱮᱫ ᱛᱟᱦᱮᱱᱟ ᱚ ᱟᱹᱞᱤᱧ ᱟᱹᱞᱤᱧ ᱜᱮ ᱟᱞᱤᱧ ᱞᱤᱧ ᱵᱟᱯᱟᱭᱱᱟ
ᱟᱹᱞᱤᱧ ᱦᱩᱸ ᱢᱟᱱᱮ ᱯᱚᱨᱮᱨ ᱢᱟᱱᱮ ᱯᱚᱨᱮᱨ ᱡᱚᱠᱷᱚᱱ ᱳᱭ ᱟᱭᱢᱟ ᱡᱚᱠᱷᱚᱱ ᱵᱩᱫᱽᱫᱷᱤ ᱠᱚ ᱦᱩᱭᱩᱜ ᱛᱟᱹᱠᱤᱱᱟ ᱩᱱᱠᱤᱱᱟᱜ ᱜᱮ ᱛᱚ ᱩᱱᱠᱤᱱ ᱟᱠᱤᱱ ᱠᱤᱱ ᱪᱤᱱᱛᱟᱹ ᱫᱟᱲᱮᱜ ᱜᱮᱭᱟ ᱛᱚᱠᱷᱚᱱ ᱡᱮ ᱱᱚᱣᱟ ᱟᱹᱞᱤᱧ ᱵᱟᱹᱲᱤᱡ ᱡᱤᱱᱤᱥ ᱞᱤᱧ ᱠᱟᱹᱢᱤᱭᱟ ᱠᱮᱫᱟ ᱦᱳᱭᱛᱚ ᱢᱤᱫ ᱥᱟᱛᱮ ᱫᱚ ᱵᱟᱠᱤᱱ ᱯᱨᱠᱟᱥᱟ ᱠᱤᱱᱛᱩ ᱮ ᱮᱠ ᱮᱠ ᱟᱠᱤᱱ ᱟᱠᱤᱱ ᱜᱮ ᱦᱚᱭᱛ ᱠᱤᱱ ᱪᱤᱱᱛᱟ. ᱭᱟ ᱚᱱᱟ ᱡᱤᱱᱤᱥᱴ ᱦᱚᱸ
ᱮᱠᱟᱞ ᱮᱠᱟᱞ
ᱮᱠᱟᱞ ᱮᱠᱟᱞ
ᱦᱳᱭ ᱛᱚ ᱱᱚᱣᱟ ᱫᱚ ᱟᱹᱰᱤ ᱵᱟᱹᱲᱤᱡ ᱡᱤᱱᱤᱥ ᱠᱟᱱᱟ ᱠᱚ ᱥᱟᱶᱛᱟ ᱨᱮ ᱥᱮ ᱩᱰᱩᱠ ᱠᱚᱢ ᱩᱢᱮᱨ ᱨᱮ ᱢᱟᱱᱮ ᱡᱟᱦᱟᱸᱭ ᱠᱚᱵᱚᱱ ᱧᱮᱞ ᱠᱚᱣᱟ ᱚᱲᱟᱜ ᱦᱚᱲ ᱦᱚᱸ ᱡᱟᱦᱟᱸᱟᱭ ᱠᱚ ᱮᱢᱟ ᱠᱚᱣᱟ ᱵᱟᱯᱞᱟ ᱠᱟᱠᱚᱣᱟᱠᱚᱱᱟᱜ ᱮᱸ ᱠᱚᱢ ᱩᱢᱮᱨ ᱨᱮᱠᱚ ᱵᱟᱯᱞᱟ ᱩᱱᱠᱩ ᱦᱚᱸ ᱠᱤᱱᱛᱩ ᱨᱚᱲ ᱫᱟᱨᱟᱢ ᱞᱟᱹᱠᱛᱤ ᱠᱟᱱᱟ ᱡᱮ ᱟᱞᱚᱵᱚᱱ
ᱞᱟᱜᱛᱤ ᱠᱟᱱᱟ
ᱦᱮᱸ ᱤᱱᱟᱹ ᱠᱚᱢ ᱵᱚᱭᱚᱥ ᱨᱮ ᱠᱟᱹᱴᱤᱡ ᱯᱟᱲᱦᱟᱣ ᱦᱚᱪᱚ ᱟᱡᱛᱮ ᱟᱹᱯᱤᱞ ᱢᱟᱨᱥᱟᱞ ᱞᱮᱱᱠᱷᱟᱱ ᱫᱚᱭ ᱦᱟᱸᱜ ᱟᱡ ᱵᱟᱠᱚᱠᱷᱱ ᱴᱷᱤᱠ ᱜᱮᱭᱟ ᱛᱚ ᱩᱢᱮᱨ ᱢᱮᱱᱟᱜ ᱛᱟᱭᱟ ᱱᱤᱛᱚᱜ ᱫᱚ ᱟᱞᱚᱣᱟᱛᱟᱭᱟ ᱦᱮᱸ
ᱱᱚᱜᱚᱭ ᱡᱮ ᱢᱤᱫ ᱵᱟᱨ ᱚᱱᱠᱟ ᱠᱩᱲᱤ ᱦᱚᱲᱟᱜ ᱡᱮ ᱚᱲᱟᱜ ᱧᱮᱞᱚᱜ ᱠᱟᱱᱟ ᱡᱮ ᱱᱚᱜ ᱚᱭ ᱠᱩᱲᱤ ᱠᱟᱹᱴᱤᱡ ᱞᱟᱹᱴᱩ ᱞᱟᱹᱴᱩ ᱧᱚᱜ ᱱᱟᱭ ᱟᱨ ᱡᱮ ᱱᱚᱜᱚᱭ ᱩᱱᱤ ᱢᱮᱱᱟᱭ ᱯᱚᱨᱮ ᱯᱮᱲᱟ ᱚᱱᱠᱟ ᱠᱚ ᱦᱮᱡ ᱜᱚᱫ ᱮᱱᱟ ᱚᱱᱠᱟ ᱨᱮᱜᱮ ᱠᱚ ᱡᱟᱶᱟᱭ ᱜᱚᱫ ᱱᱚᱣᱟ ᱫᱤᱠ ᱫᱤᱭᱮ ᱫᱚ ᱢᱮᱱ ᱦᱩᱭᱩᱜᱼᱟ ᱡᱮ ᱯᱮᱲᱟ ᱫᱚᱠᱚ ᱧᱟᱢᱚᱜ ᱜᱮᱭᱟ ᱦᱟᱯᱮᱱ ᱫᱤᱱ ᱨᱮ ᱩᱱᱠᱩᱣᱟᱜ ᱢᱚᱱᱮ ᱪᱮᱫᱠᱟᱭᱮᱱ ᱛᱟᱠᱚᱣᱟ ᱠᱤ ᱵᱟᱝ ᱧᱟᱢᱚᱜ ᱟᱠᱚ ᱳᱭ ᱠᱟᱨᱚᱱ ᱛᱮ ᱚᱱᱠᱟ ᱵᱟᱯᱞᱟ ᱠᱚ
ᱮᱠᱟᱞ ᱮᱠᱟᱞ ᱱᱤᱛᱚᱜ ᱫᱚ ᱯᱟᱲᱦᱟᱜ ᱫᱚ ᱞᱟᱹᱠᱛᱤ ᱠᱟᱱᱟ ᱡᱚᱛᱚ ᱡᱚᱛᱚ ᱦᱚᱲ ᱜᱮ ᱟᱨ ᱱᱚᱣᱟᱠᱩ ᱦᱮᱸ ᱩᱱᱠᱩ ᱡᱟᱦᱟᱸᱭ ᱠᱚ ᱵᱦᱩ ᱠᱚ ᱤᱫᱤ ᱩᱱᱠᱩ ᱦᱚᱸ ᱵᱩᱡ ᱫᱚᱨᱠᱟᱨ ᱠᱟᱱᱟ ᱡᱮ ᱟᱞᱮ ᱫᱚ ᱩᱱᱟᱹᱜ ᱠᱚᱢ ᱵᱚᱭᱚᱥ ᱵᱟᱦᱩ ᱫᱚ ᱵᱟᱞᱮ ᱤᱫᱤᱭᱮᱭᱟ ᱦᱮᱸ ᱥᱮ ᱛᱚ ᱤᱱᱟᱹ ᱠᱷᱟᱱ ᱜᱮ ᱱᱟᱯᱟᱭᱚᱜᱼᱟ
ᱟᱹᱞᱤᱧ ᱞᱤᱧ ᱞᱟᱹᱭᱟ ᱞᱟᱹᱠᱛᱤ ᱠᱟᱱᱟ ᱡᱮ ᱯᱟᱲᱦᱟᱜ ᱞᱟᱹᱠᱛᱤ ᱫᱚ ᱡᱮ ᱟᱵᱮᱱ ᱡᱟᱦᱟᱸ ᱛᱤᱱᱟᱹᱜ ᱜᱮᱵᱮᱱ ᱯᱟᱲᱦᱟᱭᱮᱱᱟ ᱡᱮ ᱦᱟᱯᱮᱱ ᱟᱢᱨᱮᱱ ᱜᱤᱫᱽᱨᱟᱹ ᱠᱚ ᱪᱮᱫ ᱩᱱᱠᱩ ᱢᱤᱫᱴᱮᱱ ᱵᱷᱟᱹᱜᱤ ᱰᱟᱦᱟᱨ ᱢᱤᱫᱴᱮᱱ ᱵᱮᱱ ᱧᱮᱞ ᱫᱟᱲᱮᱭᱟᱠᱚᱣᱟ ᱡᱮ ᱟᱹᱞᱤᱧ ᱱᱤᱱᱟᱹᱜ ᱡᱟᱹᱞ ᱦᱟᱹᱵᱤᱡ ᱞᱤᱧ ᱦᱮᱡ ᱞᱮᱱᱟ ᱟᱨ ᱠᱟᱹᱴᱤᱡ ᱞᱤᱧ ᱯᱟᱲᱦᱟᱣ ᱠᱚᱜ ᱞᱮᱠᱷᱟᱱ ᱟᱹᱞᱤᱧ ᱞᱤᱧ ᱧᱟᱢ ᱠᱮᱭᱟ ᱦᱳᱭ ᱛᱚ ᱱᱚᱣᱟ ᱡᱤᱱᱤᱥᱴᱟᱜ ᱜᱤᱫᱟᱹᱨ ᱴᱷᱮᱱ ᱵᱮᱱ ᱞᱟᱹᱭᱟ ᱡᱮ ᱟᱹᱞᱤᱧ ᱱᱩᱱᱟᱹᱜ ᱡᱦᱟ. ᱞ ᱦᱟᱵᱤᱡ ᱱᱩᱭ ᱞᱤᱧ ᱯᱟᱲᱦᱟᱣᱮᱭᱟ ᱚᱱᱟᱠᱦᱱ ᱦᱚ ᱟᱨᱦᱚᱸ ᱡᱟᱹᱥᱛᱤ ᱞᱤᱧ ᱯᱟᱲᱦᱟᱣᱮᱭᱟ ᱡᱮ ᱱᱩᱭ ᱟᱭᱟᱜ ᱢᱟᱱᱮ ᱡᱟᱜ ᱱᱮ
ᱠᱷᱟᱱ ᱟᱹᱰᱤ ᱱᱟᱯᱟᱭ ᱜᱚᱝᱠᱮ ᱠᱟᱛᱷᱟ ᱵᱮᱱ ᱞᱟᱹᱭ ᱠᱮᱫᱟ ᱡᱮ ᱮᱸᱜᱟᱛ ᱟᱯᱟᱛ ᱡᱩᱫᱤ ᱥᱤᱠᱷᱱᱟᱹᱛ ᱮᱢ ᱛᱟᱦᱮᱱᱟ ᱟᱢ ᱜᱤᱫᱽᱟᱹᱨ ᱦᱚᱸ ᱠᱤᱱᱛᱩ ᱚᱱᱠᱟᱢ ᱵᱮᱱᱟᱣ ᱫᱟᱲᱮᱭᱟᱠᱚᱣᱟ ᱦᱮᱸ ᱟᱢ ᱛᱚᱢ ᱵᱟᱲᱟᱭᱟ ᱮᱱᱛᱮᱫ ᱦᱮᱸ ᱦᱮᱸ
ᱟᱠᱤᱱ ᱢᱟ ᱡᱟᱦᱟᱸᱨᱮ ᱵᱟᱠᱤᱱ ᱤᱫᱤ ᱫᱟᱲᱮᱭᱟᱡᱟ ᱦᱚᱭᱛᱚᱠᱤᱱ ᱵᱩᱡᱽ ᱨᱮᱦᱚᱸ?
ᱦᱚᱭ ᱦᱚᱭ ᱦᱚᱭ᱾
ᱦᱩᱸ᱾
ᱛᱟᱦᱞᱮ ᱜᱚᱝᱠᱮ ᱟᱞᱟᱝᱟᱜ ᱚᱠᱛᱚ ᱠᱚᱸᱦᱚ ᱥᱮᱴᱮᱨ ᱦᱮᱡ ᱮᱱᱟ ᱦᱟᱸᱜ᱾ ᱛᱚ ᱦᱮᱸ ᱡᱟ. ᱭᱦᱚᱠ ᱟᱹᱰᱤ ᱱᱟᱯᱟᱭ ᱢᱤᱫᱴᱤᱡ ᱱᱚᱣᱟ ᱠᱚ ᱡᱤᱱᱤᱥ ᱫᱚ ᱠᱤᱱᱛᱩ ᱪᱟᱨᱪᱟ ᱫᱚᱨᱠᱟᱨ ᱟᱹᱛᱩ ᱠᱚᱨᱮᱱ ᱡᱟᱦᱟᱸᱭ ᱜᱤᱫᱟᱹᱨ ᱠᱚ ᱥᱮ ᱜᱟᱨᱡᱮᱱ ᱠᱚ ᱩᱱᱠᱩ ᱥᱟᱞᱟᱜ ᱜᱟᱞᱢᱟᱨᱟᱣ ᱫᱚᱨᱠᱟᱨ᱾ ᱟᱞᱚ ᱦᱩᱭᱩᱜ ᱢᱟ ᱱᱚᱝᱠᱟ ᱫᱚ ᱦᱮᱸ ᱠᱚᱢ ᱩᱢᱮᱨ ᱨᱮ ᱟᱞᱚ ᱵᱚᱱ ᱵᱟᱯᱞᱟ ᱠᱚᱢᱟ᱾
ᱦᱚᱭ ᱦᱚᱭ ᱦᱚᱭ᱾
ᱵᱟᱠᱷᱟᱱ ᱱᱚᱣᱟ ᱨᱮᱭᱟᱜ ᱫᱚ ᱠᱤᱱᱛᱩ ᱟᱹᱰᱤ ᱢᱟᱱᱮ ᱵᱟᱹᱲᱤᱡ ᱫᱤᱠ ᱜᱮ ᱢᱮᱱᱟᱜᱼᱟ ᱵᱮᱥ ᱫᱤᱠ ᱫᱚ ᱵᱟᱹᱱᱩᱜᱼᱟ ᱢᱟᱱᱮ ᱠᱚᱢ ᱩᱢᱮᱨ ᱨᱮᱫᱚ ᱵᱟᱯᱞᱟ ᱛᱮᱫᱚ᱾